ᱟᱨᱜᱮ
ᱦᱩᱸ ᱛᱟᱦᱚᱞᱮ ᱪᱮᱫ ᱠᱚᱵᱚᱱ ᱪᱤᱠᱟᱹ ᱵᱟᱲᱟᱭᱮᱫᱼᱟ ᱱᱤᱛᱚᱜ ᱫᱚ?
ᱦᱮᱸᱻ ᱱᱚᱜᱼᱚᱭ ᱛᱚᱨᱟᱝ ᱟᱠᱷᱟᱱ ᱱᱤᱛᱚᱜ ᱫᱚ ᱡᱚᱢ ᱵᱟᱲᱟ ᱠᱟᱛᱮᱫ ᱮᱠᱷᱟᱱ ᱵᱤᱪᱷᱱᱟᱹ ᱠᱚ ᱦᱩᱭ ᱜᱚᱜ ᱠᱟᱱᱟ ᱮᱠᱷᱟᱱ ᱟᱨ ᱱᱤᱛᱚᱜ ᱫᱚ ᱛᱟᱦᱚᱞᱮ ᱜᱚᱢᱠᱮ ᱪᱮᱫ ᱪᱤᱠᱟᱹ ᱦᱩᱭᱩᱜ ᱠᱟᱱᱟ?
ᱱᱚᱜᱼᱚ ᱩᱛᱩ ᱢᱮᱱᱟᱜᱼᱟ ᱟᱠᱷᱟᱱ ᱦᱟᱸᱜ ᱡᱚᱢ ᱵᱟᱲᱟ ᱠᱟᱛᱮᱫ ᱦᱟᱸᱜ ᱞᱮ ᱡᱟᱭᱜᱟᱜ ᱞᱟᱹᱜᱤᱫ ᱫᱚ ᱦᱟᱸᱜ
ᱟ ᱟᱪᱪᱷᱟ ᱟᱪᱪᱷᱟ ᱟᱪᱪᱷᱟ ᱟᱪᱪᱷᱟ ᱛᱟᱨᱯᱚᱨᱮ ᱱᱟᱯᱟᱭ ᱵᱟᱲᱟ ᱦᱮᱸ
ᱪᱮᱫ ᱪᱚ ᱵᱟᱝ ᱟᱸᱡᱚᱢ ᱞᱮᱱᱟ
ᱦᱮᱸ ᱜᱚᱢᱠᱮ ᱞᱟᱹᱭ ᱫᱟᱞᱤᱧ ᱱᱟᱯᱟᱭ ᱵᱟᱲᱟ ᱜᱮ
ᱦᱮᱸ ᱦᱮᱸ ᱱᱟᱯᱟᱭ ᱵᱟᱲᱟᱜ ᱜᱮ ᱱᱮᱛᱟᱨ ᱫᱚ ᱥᱤᱛᱩᱝ ᱠᱟᱱᱟ ᱛᱦᱚᱸ ᱟᱫᱚ ᱮᱱᱛᱮ ᱨᱮᱦᱚᱸ ᱱᱟᱯᱟᱭ ᱵᱟᱲᱟ ᱜᱮ
ᱟᱪᱪᱷᱟ ᱟᱪᱪᱷᱟ ᱟᱫᱚ ᱚᱱᱛᱮᱱᱟᱜ ᱦᱚᱭ ᱦᱤᱸᱥᱤᱫ ᱠᱚ ᱚᱠᱟ ᱞᱮᱠᱟ ᱫᱟᱜ ᱵᱟᱲᱟᱭ ᱫᱟᱜ ᱵᱟᱲᱟᱭᱮᱫᱟᱭ?
ᱦᱮᱸ ᱱᱚᱜᱼᱚᱛᱮᱱᱟᱜ ᱦᱚᱭ ᱦᱤᱸᱥᱤᱫ ᱛᱮ ᱫᱟᱜ ᱫᱚ ᱦᱟᱸᱜ ᱩᱠᱩᱨ ᱫᱟᱜ ᱫᱚ ᱩᱠᱩᱨ ᱨᱮᱱᱟᱜ ᱠᱚᱭᱚᱜ ᱦᱚᱨ ᱜᱮ ᱢᱮᱱᱟᱜ ᱞᱮᱭᱟ ᱛᱚᱞᱟ ᱠᱚ ᱢᱮᱱᱟᱜ ᱟᱠᱟᱫ ᱜᱤᱰᱤ ᱟᱠᱟᱫ ᱞᱮ ᱱᱚᱜ ᱚᱱᱟ ᱠᱚᱨᱮᱱᱟᱜ ᱵᱟᱹᱫᱽ ᱠᱚᱨᱮ ᱜᱮ ᱢᱮᱱᱟᱜᱼᱟ ᱟᱫᱚ ᱚᱱᱟ ᱫᱟᱜ ᱠᱚ ᱠᱚᱭᱚᱜ ᱦᱚᱨ ᱠᱟᱫᱟ ᱛᱤᱱ ᱫᱤᱱ ᱯᱚᱨᱮ ᱫᱟᱜ ᱛᱟᱸᱦᱮᱡᱼᱟ ᱟᱫᱚ ᱚᱱᱮ ᱠᱚ ᱚᱱᱟ ᱮᱸ ᱨᱚᱦᱚᱭ ᱠᱚ ᱦᱟᱸᱜ ᱞᱮ ᱮᱛᱚᱦᱚᱵᱟ ᱟᱫᱚ ᱦᱟᱸᱜ ᱛᱤᱥᱮ ᱫᱟᱜ ᱟᱫᱟᱭ ᱚᱱᱟ ᱜᱮᱛᱚ
ᱟᱪᱷᱟ ᱟᱪᱷᱟ ᱟᱪᱷᱟ
ᱟᱫᱚ ᱟᱯᱮᱥᱮᱫ ᱫᱚ ᱦᱟᱸᱜ ᱪᱟᱥ ᱠᱚᱫᱚᱯᱮ ᱩᱸᱜ ᱛᱤᱱᱟᱹᱜ ᱜᱟᱱ ᱯᱮ ᱩᱛᱱᱟᱹᱣ ᱠᱟᱜ ᱛᱟᱵᱚᱱᱟ ᱦᱟᱸᱜ?
ᱟ ᱱᱚᱛᱮ ᱦᱚᱸ ᱜᱚᱝᱠᱮ ᱱᱚᱝᱠᱟ ᱜᱮ ᱟᱜ ᱠᱷᱟᱱ ᱱᱚᱜᱼᱚᱭ ᱛᱚᱨᱟᱝ ᱡᱟ ᱧᱮᱞᱚᱜ ᱠᱟᱱᱟ ᱦᱚᱭ ᱦᱤᱸᱥᱤᱫ ᱠᱚᱨᱮᱱᱟᱜ ᱟᱵᱚᱦᱟᱣᱟ ᱦᱚᱸ ᱱᱚᱝᱠᱟ ᱛᱟᱞᱟ ᱠᱚᱨᱮ ᱫᱚᱢᱮ ᱜᱮ ᱫᱟᱜ ᱵᱟᱲᱟ ᱠᱮᱫ ᱛᱟᱦᱮᱸ ᱜᱮ ᱱᱚᱣᱟ ᱠᱚᱭᱮᱠ ᱪᱟᱸᱫᱳ ᱞᱟᱦᱟ ᱛᱟᱯᱚᱛᱮ ᱤᱱᱟᱹ ᱯᱚᱨ ᱧᱮᱞᱚᱜ ᱠᱟᱱᱟ ᱱᱤᱛᱚᱜ ᱫᱚ ᱟᱫᱚ ᱚᱱᱠᱟ ᱫᱟᱜ ᱦᱚᱸ ᱵᱟᱹᱱᱩᱜ ᱠᱟᱫᱟ ᱟᱨ ᱚᱱᱠᱟ ᱦᱚᱸ ᱵᱟᱝ ᱟᱨ ᱟᱞᱮ ᱫᱚ ᱟᱠᱷᱟᱱ ᱵᱤᱞᱟᱹᱛ ᱫᱤᱥᱚᱢ ᱛᱚ ᱛᱚ ᱚᱱᱛᱮ ᱫᱚ ᱟᱠᱷᱟᱱ ᱦᱚᱭᱛᱳ ᱫᱟᱜ ᱵᱟᱝ ᱨᱮᱦᱚᱸ ᱠᱮᱱᱮᱞ ᱠᱚ ᱢᱮᱱᱟᱜ ᱟᱠᱟᱫᱟ ᱠᱷᱮᱪᱞᱩ ᱠᱚ ᱢᱮᱱᱟᱜ ᱟᱠᱟᱫᱟ ᱛᱚ ᱱᱚᱣᱟ ᱠᱚᱛᱮ ᱟᱠᱷᱟᱱ ᱪᱟᱥᱵᱟᱥ ᱫᱚ ᱟᱹᱰᱤᱴᱟᱜ ᱞᱮ ᱞᱟᱦᱟ ᱜᱚᱫ ᱟᱠᱟᱫᱟ ᱟᱠᱷᱟᱱ
ᱟᱪᱪᱷᱟ ᱟᱪᱪᱷᱟ ᱟᱫᱚ ᱦᱟᱸᱜ ᱟᱸᱻ ᱞᱟᱹᱭᱮᱫ ᱛᱟᱦᱮᱸᱜ ᱞᱤᱧ ᱱᱚᱜᱼᱚᱭ ᱟᱯᱮ ᱫᱚ ᱱᱟᱜ ᱚᱠᱟ ᱥᱮᱱ ᱯᱮ ᱯᱟᱲᱟᱜ ᱜᱮᱭᱟ ᱦᱟᱸᱜ
ᱟᱞᱮ ᱫᱚ ᱟᱠᱷᱟᱱ ᱵᱤᱨᱟᱹᱫ ᱫᱤᱥᱚᱢ ᱦᱮᱸ ᱟᱞᱮᱫ ᱫᱚ ᱟᱠᱷᱟᱱ ᱟᱸ ᱵᱤᱞᱟᱹᱛ ᱫᱤᱥᱚᱢ ᱱᱚᱣᱟ ᱫᱚ ᱟᱠᱷᱟᱱ
ᱦᱳᱭ ᱚᱱᱠᱟ ᱟᱞᱮ ᱛᱮ ᱦᱩᱭᱩᱜ ᱠᱟᱱᱟ᱾ ᱟᱯᱮ ᱫᱚ ᱱᱚᱜ ᱚᱠᱟᱮᱠᱟ?
ᱦᱮᱸ ᱦᱮᱸ ᱟᱞᱮᱚ ᱮᱠᱷᱟᱱ ᱵᱮᱝᱜᱚᱞ ᱥᱮᱫ ᱜᱮ ᱮᱠᱷᱮᱱ᱾
ᱚᱸ ᱟᱪᱪᱷᱟ ᱛᱟᱦᱞᱮ ᱟᱵᱚ ᱫᱚ ᱦᱟᱸᱜ ᱮᱠᱤ ᱰᱤᱥᱴᱤᱠ ᱠᱟᱱ ᱜᱮᱭᱟ ᱵᱟᱝ ᱛᱟᱦᱚᱞᱮ ᱦᱟᱸᱜ ᱢᱟᱱᱮ ᱵᱮᱝᱜᱚᱞ ᱨᱮᱱᱟᱜ ᱵᱮᱝᱜᱚᱞ ᱟᱨ ᱦᱤᱡᱩᱜ ᱵᱮᱝᱜᱚᱞ ᱠᱟᱱ ᱜᱮᱭᱟᱞᱮ ᱦᱟᱜ᱾
ᱟᱪᱪᱷᱟ ᱟᱪᱪᱷᱟ ᱪᱷᱟ ᱪᱷᱟ ᱪᱷᱟ ᱟᱹᱰᱤ ᱱᱟᱯᱟᱭ᱾
ᱦᱮᱸ ᱢᱤᱫᱴᱟᱝ ᱫᱚ ᱢᱮᱱᱟᱜ ᱠᱚᱣᱟ ᱵᱟᱸᱠᱩᱲᱟ, ᱚᱠᱚ ᱢᱮᱱᱟᱜ ᱠᱚᱣᱟ ᱯᱩᱨᱩᱞᱤ ᱟᱨᱚ ᱢᱤᱫᱴᱟᱝ ᱫᱚ ᱢᱮᱱᱟᱜ ᱠᱚᱣᱟ ᱡᱟᱦᱟᱸ ᱫᱚᱱᱟ ᱚᱸ ᱚᱸᱻ ᱮᱱᱛᱮᱫ ᱡᱟᱦᱟᱸ ᱫᱚ ᱡᱤᱞ ᱡᱷᱟᱹᱞ ᱨᱮ ᱢᱮᱱᱟᱜ ᱠᱚᱣᱟ ᱟᱫᱚ ᱩᱱᱠᱩ ᱦᱚᱸ ᱚᱱᱠᱟ ᱨᱚᱯᱚᱲ ᱵᱟᱲᱟ ᱦᱩᱭᱩᱜ ᱠᱟᱱ ᱜᱮᱭᱟ ᱟᱫᱚᱜ ᱚᱱᱟ ᱠᱚ ᱞᱟᱹᱭ ᱮᱫᱟ ᱡᱮ ᱟᱞᱮ ᱫᱚ ᱢᱤᱫᱴᱮᱱ ᱦᱚᱲ ᱠᱟᱱᱟᱞᱮ᱾
ᱪᱟᱥ ᱠᱟᱹᱢᱤ ᱠᱚᱦᱚᱸ ᱪᱮᱫᱠᱟ ᱦᱩᱭᱩᱜ ᱠᱟᱱ ᱛᱟᱠᱚᱣᱟ᱾ ᱟᱫᱚ ᱱᱚᱜ ᱠᱩᱞᱤ ᱵᱟᱲᱟ ᱦᱩᱭᱱᱟ ᱦᱟᱜ᱾ ᱛᱟᱯᱚᱨᱮ ᱟᱠᱳᱥᱮᱱᱟᱜ ᱪᱟᱥ ᱠᱟᱹᱢᱤ ᱠᱚ ᱞᱮᱭ ᱠᱮᱫ ᱛᱟᱠᱚᱭᱟ᱾ᱡᱮ ᱱᱚᱝᱠᱟ ᱟᱞᱮ ᱞᱮ ᱪᱟᱥ ᱜᱮᱭᱟᱞᱮ ᱦᱮᱸ᱾
ᱟᱪᱪᱷᱟ ᱜᱚᱝᱠᱮ ᱛᱟᱦᱚᱞᱮ ᱜᱚᱝᱠᱮ ᱮᱸ ᱞᱮᱭ ᱫᱟᱞᱤᱧ ᱛᱟᱦᱚᱞᱮ ᱚᱱᱛᱮ ᱫᱚ ᱚᱠᱟᱞᱮᱠᱟ ᱯᱚᱨᱚᱵᱽ ᱠᱚ ᱡᱮᱢᱚᱱ ᱟᱵᱚᱣᱟᱜ ᱥᱟᱶᱛᱟ ᱨᱮᱱᱟᱜ ᱞᱟᱭᱼᱞᱟᱠᱪᱟᱨ ᱯᱚᱨᱚᱵᱽ ᱡᱟᱦᱟᱸ ᱠᱚ ᱢᱮᱱᱟᱜ ᱟᱠᱟᱫ ᱛᱟᱵᱚᱱᱟ᱾ ᱢᱮᱱᱫᱚ ᱵᱟᱦᱟ ᱥᱚᱨᱦᱟᱭ ᱚᱠᱟ ᱞᱮᱠᱟ ᱚᱱᱛᱮ ᱫᱚ ᱵᱟᱦᱟ ᱯᱚᱨᱚᱵᱽ ᱠᱚᱯᱮ ᱢᱟᱱᱟᱣᱟ᱾ ᱵᱟᱦᱟ ᱯᱚᱨᱚᱵᱽ ᱫᱚ ᱚᱠᱟ ᱞᱮᱠᱟᱯᱮ ᱢᱟᱱᱟᱣ ᱜᱮᱭᱟ ᱚᱱᱛᱮ ᱫᱚ?
ᱦᱮᱸ ᱦᱮᱸ ᱟᱹᱰᱤ ᱱᱟᱯᱟᱭ ᱠᱟᱛᱷᱟ ᱱᱚᱣᱟ ᱠᱩᱠᱞᱤ ᱫᱚ᱾ ᱟᱫᱚ ᱚᱱᱟ ᱱᱚᱣᱟ ᱵᱟᱦᱟ ᱯᱚᱨᱚᱵᱽ ᱠᱚᱫᱚ ᱱᱟᱸᱜ ᱦᱩᱭᱩᱜ ᱠᱟᱱᱟ ᱡᱟᱦᱟᱸ ᱫᱚ ᱟᱸᱻ ᱢᱟᱜᱽ ᱯᱷᱟᱹᱜᱩᱱ ᱢᱟᱱᱮ ᱯᱷᱟᱹᱜᱩᱱ ᱚᱱᱠᱟ ᱡᱚᱠᱷᱚᱱ ᱟ ᱵᱟᱦᱟ ᱵᱚᱸᱜᱟ ᱜᱮᱞᱮ ᱵᱚᱸᱜᱟᱜᱼᱟ᱾ ᱦᱮᱸ ᱟᱫᱚ ᱚᱱᱟ ᱫᱚ ᱦᱚᱸᱜ ᱥᱤᱡᱤᱱ ᱫᱚ ᱱᱟᱸᱜ ᱟᱫᱚ ᱯᱟᱨᱚᱢ ᱠᱟᱱᱟ ᱦᱟᱸᱜ᱾ ᱟᱫᱚ ᱟᱞᱮ ᱫᱚᱞᱮ ᱵᱟᱦᱟ ᱠᱚᱞᱮ ᱵᱚᱸᱜᱟᱭᱮᱱᱟ ᱦᱟᱸᱜ ᱟᱫᱚ ᱟᱞᱮᱥᱮᱱ ᱫᱚ ᱱᱟᱜ- ᱟᱹᱰᱤ ᱪᱟᱠ ᱡᱚᱢᱚᱠ ᱜᱮ ᱦᱩᱭᱩᱜᱼᱟ᱾ ᱟᱛᱳ ᱦᱚᱲ ᱠᱚ ᱦᱚᱸ ᱢᱤᱞ ᱡᱚᱲ ᱠᱟᱛᱮᱫ ᱦᱮᱸ ᱚᱱᱟ ᱠᱚ ᱫᱤᱱ ᱠᱚᱞᱮ ᱛᱚᱞᱠᱮᱜ ᱜᱮ ᱡᱮ ᱱᱚᱣᱟ ᱰᱮᱴ ᱨᱮ ᱟᱵᱚ ᱵᱚᱱ ᱵᱟᱦᱟ ᱵᱚᱱ ᱵᱚᱸᱜᱟᱜᱼᱟ ᱾ ᱡᱚᱛᱚ ᱦᱚᱲ ᱡᱮᱢᱚᱱ ᱟᱵᱚ ᱟᱸᱜ ᱡᱟᱦᱟᱸᱛᱤᱱᱟᱹᱜ ᱰᱟᱺᱜᱩᱟᱹ ᱠᱚᱲᱟ ᱢᱮᱱᱟᱜ ᱠᱚᱣᱟ ᱩᱝᱠᱩ ᱠᱚᱠᱚ ᱱᱟᱜ ᱞᱟᱦᱟ ᱦᱤᱞᱳᱜ ᱠᱚ ᱪᱟᱞᱟᱣ ᱠᱟᱛᱮᱜ ᱠᱚ ᱡᱟᱦᱟᱸᱭ ᱠᱚᱠᱚ ᱡᱟᱦᱟᱸ ᱠᱚ ᱫᱟᱞᱚᱵ ᱦᱚᱴᱚ ᱠᱟᱜᱼᱟ ᱦᱮᱸ ᱟᱨ ᱮᱸ ᱫᱚᱥᱟᱨ ᱫᱤᱱ ᱫᱚ ᱱᱟᱜ ᱡᱚᱛᱚ ᱦᱚᱲ ᱦᱮᱡ ᱡᱟᱣᱨᱟ ᱠᱟᱛᱮᱜ ᱚᱱᱟ ᱡᱟᱦᱟᱸ ᱢᱟᱹᱡᱷᱤ ᱟᱵᱚᱣᱟᱜ ᱛᱷᱟᱱ ᱢᱮᱱᱟᱜ ᱛᱟᱵᱚᱱᱟ᱾ ᱡᱟᱦᱮᱨ ᱛᱷᱟᱱ ᱚᱱ ᱚᱱᱟ ᱛᱷᱟᱱ ᱨᱮᱵᱚᱱ ᱚᱭ ᱱᱚᱝᱠᱟ ᱠᱟᱹᱢᱤᱦᱚᱨᱟ ᱡᱟᱦᱟᱸ ᱛᱤᱱᱟᱹᱜ ᱛᱟᱵᱚᱱᱟ ᱵᱚᱸᱜᱟ ᱵᱩᱨᱩ ᱨᱮᱱᱟᱜ ᱦᱮᱸ ᱚᱱᱟ ᱠᱚ ᱵᱟᱝ ᱵᱚᱱ ᱱᱟᱜ ᱵᱚᱱ ᱛᱚᱨᱟᱣᱟ᱾ ᱟᱞᱮ ᱥᱮᱱ ᱫᱚ ᱦᱚᱸ ᱠᱟᱹᱴᱤᱡ ᱟᱹᱰᱤ ᱪᱮᱦᱨᱟ ᱦᱩᱭᱩᱜᱼᱟ ᱚᱱᱟ ᱠᱚᱫᱚ ᱦᱩᱸ ᱟᱫᱚ ᱞᱮᱭ ᱛᱤᱱᱟᱹᱜ ᱠᱚ ᱟᱹᱰᱤᱜᱟᱱ ᱢᱮᱱᱟᱜ ᱠᱟᱜ ᱜᱮᱭᱟ᱾ ᱟᱫᱚ ᱟᱯᱮᱥᱮᱫ ᱪᱮᱜᱠᱟ ᱦᱩᱭᱩᱜ ᱜᱮᱭᱟ ᱚᱱᱟ ᱞᱮᱭ ᱧᱚᱜ ᱢᱮᱥᱮ?
ᱟᱪᱪᱷᱟ ᱟᱪᱪᱷᱟ ᱜᱚᱝᱠᱮ ᱟᱹᱰᱤ ᱢᱚᱡᱽ, ᱟᱹᱰᱤ ᱢᱚᱡᱽ, ᱟᱹᱰᱤ ᱢᱚᱡᱽ, ᱞᱤᱧ ᱵᱩᱡᱷᱟᱹᱣ ᱠᱮᱫᱟ᱾ᱥᱟᱹᱨᱤᱜᱮ ᱟᱯᱮ ᱥᱮᱱᱟᱜ ᱥᱮ ᱟᱯᱮ ᱫᱤᱥᱚᱢ ᱥᱮᱱᱟᱜ ᱡᱟᱦᱟᱸ ᱥᱚᱵ ᱵᱟᱦᱟ ᱯᱚᱨᱚᱵᱽ ᱢᱟᱱᱟᱣ ᱟᱹᱰᱤ ᱥᱟᱹᱨᱤᱜᱮ ᱟᱹᱰᱤ ᱢᱚᱸᱡᱽ᱾ ᱟ ᱜᱚᱝᱠᱮ ᱟᱞᱮ ᱥᱮᱜ ᱦᱚᱸ ᱠᱷᱟᱱ ᱦᱳᱭᱛᱳ ᱟᱹᱰᱤ ᱴᱟᱜ ᱜᱮ ᱢᱤᱫ ᱧᱚᱜ ᱜᱮᱛᱟ ᱵᱚᱱᱟ ᱾ ᱛᱚ ᱠᱷᱟᱱ ᱟᱞᱮ ᱦᱚᱸ ᱵᱟᱦᱟ ᱫᱚ ᱠᱷᱟᱱ ᱯᱮ ᱫᱤᱱ ᱞᱮ ᱵᱟᱦᱟᱜ ᱠᱟᱱᱟ᱾ᱦᱩᱸ
ᱦᱩᱸ, ᱦᱩᱸ ᱦᱩᱸ ᱦᱩᱸ
ᱯᱩᱭᱞᱩ ᱫᱤᱱ ᱦᱤᱞᱳᱜ ᱫᱚᱞᱮ ᱠᱟᱱᱟ ᱩᱢᱩᱜ ᱠᱟᱱᱟᱞᱮ ᱚᱱᱟᱫᱚ ᱡᱮ ᱦᱳᱞᱳᱜ ᱟᱠᱷᱟᱱ ᱚᱱᱟ ᱡᱟᱦᱮᱨ ᱠᱚ ᱥᱟᱯᱷᱟᱥᱟᱹᱯᱷᱤ ᱠᱷᱚᱱ ᱟᱨᱟᱢᱵᱷᱚ ᱠᱟᱛᱮ ᱱᱟᱛᱮ ᱚᱲᱟᱜ ᱠᱚᱨᱮᱱᱟᱼᱜ ᱞᱩᱜᱽᱲᱤ ᱞᱟᱯᱚ ᱡᱟᱦᱟᱸ ᱠᱚ ᱛᱟᱦᱮᱱ ᱠᱟᱱᱟ ᱚᱱᱟᱠᱚ ᱥᱟᱯᱷᱟ ᱥᱟᱹᱯᱷᱤ ᱮ ᱫᱚᱥᱟᱨ ᱫᱤᱱ ᱫᱚ ᱮᱠᱷᱟᱱ ᱵᱟ ᱦᱟ ᱯᱚᱨᱚᱵᱽ ᱜᱮ ᱡᱟᱦᱟᱸ ᱫᱚ ᱠᱷᱟᱱ ᱫᱚ ᱡᱟᱦᱟᱸᱭᱟᱜ ᱛᱷᱟᱱ ᱨᱮ ᱵᱚᱸᱜᱟ ᱵᱩᱨᱩ᱾ ᱟᱸᱜ ᱥᱟᱶᱛᱮ ᱵᱚᱸᱜᱟ ᱵᱚᱸᱜᱟ ᱵᱩᱨᱩ ᱱᱟᱭᱠᱮ ᱤᱫᱤ ᱱᱟᱭᱠᱮ ᱟᱜᱩ ᱩᱱᱞᱚᱜ ᱫᱚ ᱟᱹᱰᱤ ᱡᱳᱨ ᱮᱠᱫᱚᱢ ᱞᱮ ᱨᱟᱹᱥᱠᱟᱹᱭᱮᱫᱟ ᱮᱵᱚᱝ ᱟᱼᱼ ᱢᱩᱪᱟᱹᱫ ᱫᱤᱱ ᱫᱚ ᱠᱷᱟᱱ ᱛᱟᱦᱮᱱ ᱠᱟᱱᱟ ᱡᱟᱞᱮ ᱢᱟᱦᱟ ᱮᱠᱷᱟᱱᱼᱼ ᱡᱟᱦᱟᱸ ᱫᱚ ᱡᱟᱦᱟᱸ ᱫᱚ ᱚᱝᱠᱟ ᱦᱤᱞᱤ ᱥᱟᱹᱜᱟᱹᱭ ᱵᱟ ᱜᱚᱲᱚᱢᱟᱜ ᱜᱚᱲᱚᱢ ᱥᱟᱹᱜᱟᱹᱭ ᱱᱚᱼᱼ ᱝᱠᱳ ᱵᱚᱭᱦᱟ ᱥᱟᱹᱜᱟᱹᱭ ᱱᱩᱠᱩ ᱫᱟᱜ ᱠᱚ ᱫᱩᱞ ᱛᱚ ᱥᱟᱹᱨᱤ ᱠᱟᱛᱷᱟ ᱵᱚᱞᱼᱼ ᱛᱮ ᱟᱹᱰᱤ ᱢᱚᱸᱡᱽ ᱠᱚᱡ ᱜᱮ ᱦᱩᱭᱩᱜᱼᱟ ᱟᱞᱮᱥᱮᱜ ᱦᱚᱸᱞᱮ ᱟᱹᱰᱤᱞᱮ ᱢᱟᱱᱟᱣ ᱟᱹᱜᱩᱭᱮᱫᱟ ᱟ ᱱᱚᱝᱠᱟ ᱜᱮ ᱟᱯᱮ ᱞᱮᱠᱟ ᱜᱮ ᱜᱚᱝᱠᱮᱼᱼ
ᱟᱫᱚᱼᱼ ᱟᱫᱚ ᱦᱚᱸᱜᱼᱚᱭ ᱦᱟᱸᱜ ᱧᱮᱞᱚᱜ ᱠᱟᱱᱟ ᱡᱮ ᱟᱵᱚᱣᱟᱜ ᱥᱚᱢᱟᱡ ᱨᱮ ᱟᱵᱚ ᱫᱚ ᱫᱟᱜ ᱫᱩᱞᱼᱼ ᱦᱮᱸ ᱟᱨ ᱮᱴᱟᱜ ᱠᱚᱫᱚ ᱠᱚᱢ ᱠᱚ ᱫᱚ ᱡᱟᱦᱟᱸ ᱫᱚ ᱦᱩᱞᱤ ᱠᱚ ᱢᱟᱱᱟᱣᱭᱮᱫᱟ ᱦᱟᱸᱜ ᱦᱮᱸᱼᱼ ᱟᱫᱚ ᱦᱚᱸᱜᱼᱚᱱᱟ ᱠᱚᱫᱚ ᱦᱟᱸᱜ ᱟᱵᱚᱣᱟᱜ ᱟ ᱚᱱᱟ ᱦᱩᱞᱤ ᱠᱚᱼᱼ ᱟᱫᱚ ᱦᱟᱸᱜ ᱟᱵᱚ ᱥᱚᱢᱟᱡᱽ ᱨᱮᱫᱚ ᱦᱟᱭ ᱢᱮᱱᱟᱜ ᱛᱟᱵᱚᱱᱟ ᱥᱮ ᱵᱟᱝ?
ᱜᱚᱝᱠᱮ ᱱᱚᱸᱰᱮ ᱫᱚ ᱥᱟ ᱥᱟᱫᱷᱤ ᱠᱟᱛᱷᱟ ᱟᱹᱲᱤ ᱡᱚᱛᱷᱟᱛ ᱠᱟᱛᱷᱟ ᱵᱤᱱ ᱠᱟ ᱨᱟᱠᱟᱵ ᱠᱟᱫᱟ᱾ ᱮᱸ ᱥᱟᱹᱨᱤ ᱠᱟᱛᱷᱟ ᱫᱚ ᱱᱚᱣᱟ ᱠᱟᱱᱟ ᱛᱮᱦᱮᱧ ᱟᱵᱚ ᱥᱟᱶᱛᱟ ᱨᱮ ᱟᱹᱰᱤᱴᱟᱜ ᱧᱮᱞᱚᱜ ᱠᱟᱱᱟ ᱡᱮ ᱦᱩᱞᱤ ᱠᱚᱼᱼ ᱦᱚᱸ ᱵᱮᱵᱚᱦᱟᱨ ᱫᱟᱠᱚ ᱢᱮᱱ ᱠᱷᱟᱱ ᱟᱹᱰᱤᱴᱟᱜ ᱡᱟᱭᱜᱟ ᱨᱮ ᱡᱩᱫᱤ ᱵᱚᱱ ᱧᱮᱞᱟ ᱠᱟᱹᱡ ᱴᱟᱣᱩᱱ ᱥᱮᱫ ᱡᱩᱫᱤ ᱵᱚᱱ ᱪᱟᱞᱟᱜᱼᱟ ᱚᱱᱛᱮ ᱵᱚᱱ ᱧᱮᱞᱟ ᱡᱮᱼᱼ ᱦᱚᱲ ᱠᱚᱦᱚᱸ ᱵᱟᱹᱭ ᱵᱟᱹᱭ ᱛᱮ ᱦᱩᱞᱤ ᱠᱚᱦᱚᱸ ᱠᱚ ᱠᱷᱮᱞᱳᱰ ᱮᱫᱟ ᱢᱮᱱᱠᱷᱟᱱ ᱥᱟᱹᱡᱤ ᱛᱷᱟ ᱠᱚᱫᱚ ᱱᱚᱣᱟ ᱠᱟᱱᱟ ᱡᱮ ᱦᱩᱰᱤ ᱠᱚᱫᱚ ᱮᱠᱪᱩᱭᱮᱞᱤ ᱦᱚᱜ ᱚᱼᱼ ᱩᱪᱤᱛ ᱫᱚ ᱵᱟᱝ ᱠᱟᱱ ᱛᱟᱵᱚᱱᱟ ᱟᱵᱚ ᱥᱟᱱᱛᱟᱲ ᱥᱟᱶᱛᱟ ᱨᱮ ᱡᱟᱦᱟᱸ ᱟᱹᱨ ᱟᱹᱱ ᱟᱹᱨᱤ ᱠᱚ ᱢᱮᱱᱟᱜᱼᱟ ᱥᱮ, ᱨᱟᱭ ᱨᱤᱛ ᱠᱚ ᱢᱮᱱᱟᱜᱼᱟ᱾ ᱚᱱ ᱞᱮᱠᱟᱛᱮ ᱞᱟᱹᱭᱟ ᱡᱮ ᱟᱵᱚ ᱫᱚ ᱫᱟᱜ ᱨᱮᱜᱮ ᱛᱟᱵᱚᱱ ᱟᱥᱚᱞᱼᱼ ᱟᱜ ᱵᱟᱦᱟ ᱫᱟᱜ ᱫᱚ᱾
ᱦᱳᱭ ᱦᱩᱸ ᱟᱜ ᱡᱚᱛᱷᱟᱛ ᱠᱟᱛᱷᱟ,
ᱮᱠᱫᱚᱢ ᱟᱵᱚ ᱧᱮᱞ ᱵᱤᱱ ᱛᱮᱦᱮᱧ ᱟᱵᱚ ᱦᱳᱞᱤ ᱡᱟᱦᱟᱸ ᱨᱚᱝ ᱠᱚ ᱞᱟᱹᱭ ᱫᱟ ᱟᱵᱚ ᱫᱚ ᱠᱤᱼᱼ ᱛᱩ ᱥᱤᱸᱫᱩᱨ ᱞᱮᱠᱟᱛᱮ ᱚᱱᱟ ᱫᱚ ᱵᱚᱱ ᱟᱵᱚ ᱫᱚᱵᱚᱱᱼᱼ ᱟ ᱢᱤᱫᱴᱮᱱ ᱢᱮᱫᱴᱟᱱ ᱯᱚᱵᱤᱛᱨᱚ ᱥᱤᱸᱫᱩᱨ ᱞᱮᱠᱟᱛᱮ ᱟᱵᱚ ᱫᱚ ᱚᱱᱟ ᱫᱚ ᱵᱚᱱ ᱵᱮᱵᱚᱦᱟᱨᱮᱫ ᱠᱟᱱᱟ᱾ ᱦᱮᱸ ᱥᱮ ᱵᱟᱝ ᱢᱤᱫᱴᱮᱱ ᱮᱭᱟᱭ ᱥᱮ ᱫᱟ ᱮᱭᱟᱭ ᱡᱚᱱᱚᱢ ᱫᱷᱟᱹᱵᱤᱡ ᱡᱟᱦᱟᱸᱼᱼ ᱥᱟᱹᱜᱟᱹᱭ ᱡᱚᱠᱷᱚᱱ ᱛᱚᱞᱚᱜᱼᱟ ᱢᱮᱫᱴᱮᱱᱼᱼ ᱟᱸ ᱢᱟᱹᱭ ᱜᱤᱫᱽᱨᱟᱹ ᱥᱮ ᱠᱩᱲᱤ ᱜᱤᱫᱽᱨᱟᱹ ᱥᱟᱶᱛᱮ ᱩᱱ ᱫᱚ ᱠᱤᱱᱛᱩᱼᱼ ᱟᱨ ᱱᱚᱣᱟ ᱮᱭᱟᱭ ᱡᱚᱱᱚᱢ ᱨᱮᱱᱟᱜ ᱢᱤᱫᱴᱮᱱ ᱡᱟᱦᱟᱸᱼᱼ ᱟᱜ ᱯᱨᱚᱛᱤᱠ ᱞᱮᱠᱟᱛᱮ, ᱚᱨᱛᱷᱟᱛ ᱥᱟᱹᱵᱩᱫ ᱞᱮᱠᱟᱛᱮ ᱡᱮ ᱪᱤᱱᱦᱟᱹ ᱞᱮᱠᱟᱛᱮ ᱟᱵᱚ ᱫᱚ ᱥᱤᱸᱫᱩᱨ ᱫᱚᱵᱚᱱ ᱵᱮᱵᱚᱦᱟᱨᱮᱫ ᱠᱟᱱᱟ ᱢᱮᱱᱠᱷᱟᱱ ᱟᱵᱚ ᱫᱚᱼᱼ ᱛᱟᱹᱭ ᱨᱮ ᱦᱚᱸ ᱱᱮᱛᱟᱨ ᱧᱮᱞᱚᱜ ᱠᱟᱱᱟ ᱥᱟᱶᱛᱟ ᱨᱮ ᱦᱩᱞᱤ ᱠᱚ ᱠᱷᱮᱞᱳᱰ ᱠᱟᱱᱟ ᱥᱟᱹᱨᱤ ᱜᱮ ᱱᱚᱣᱟ ᱫᱚ ᱟᱹᱞᱤᱧᱟᱜ ᱢᱚᱱᱮ ᱛᱮᱫᱚ ᱟᱹᱞᱤᱧᱟᱜ ᱢᱚᱱᱮᱼᱼ ᱛᱷᱚ ᱚᱱᱟ ᱜᱮ ᱞᱟᱹᱭ ᱟᱭ ᱡᱮ ᱵᱟᱝ ᱦᱚᱭᱛᱳ ᱱᱚᱣᱟ ᱫᱚ ᱚᱠᱟ ᱨᱮ ᱪᱚᱝ ᱟᱵᱚ ᱦᱚᱸ ᱵᱚᱱ ᱦᱤᱲᱤᱡ ᱫᱟ, ᱦᱮ ᱥᱮᱼᱼ
ᱚᱜᱼᱚᱭ,
ᱟᱪᱪᱷᱟ ᱜᱚᱝᱠᱮ ᱥᱟᱹᱨᱤ ᱠᱟᱛᱷᱟ ᱫᱚ ᱱᱚᱣᱟ ᱠᱟᱱᱟ ᱛᱮᱦᱮᱧ ᱡᱮ ᱱᱚᱣᱟ ᱱᱚᱜᱼᱚᱭ ᱡᱮ ᱱᱚᱣᱟ ᱦᱳᱞᱤ ᱧᱮᱞᱚᱜ ᱠᱟᱱᱟ ᱦᱳᱞᱤ ᱥᱟᱱᱛᱟᱲ ᱠᱚ ᱤᱭᱩᱥ ᱮᱫᱼᱼ ᱮᱢ ᱵᱮᱵᱚᱦᱟᱨᱮᱫ ᱠᱟᱱᱟ᱾ ᱱᱚᱣᱟ ᱚᱠᱟ ᱞᱮᱠᱟᱛᱮ ᱟᱵᱚ ᱵᱚᱱ ᱮᱸ ᱡᱟᱸᱜᱮ ᱫᱟᱨᱟᱢ ᱫᱟᱲᱮᱭᱟᱜᱼᱟ ᱟᱹᱵᱤᱱᱟᱜ ᱢᱚᱱᱮ ᱪᱮᱫ ᱮ ᱞᱟᱹᱭᱟ?
ᱱᱚᱣᱟ ᱟᱹᱰᱤ ᱱᱟᱯᱟᱭ ᱠᱟᱛᱷᱟ ᱜᱚᱝᱠᱮ ᱵᱤᱱ ᱫᱚᱦᱚ ᱠᱟᱜᱼᱟ, ᱱᱚᱣᱟ ᱠᱚᱫᱚ ᱟᱵᱚ ᱦᱚ ᱡᱮᱢᱚᱱ ᱞᱟᱹᱭ ᱪᱷᱚᱭ ᱫᱟᱵᱚᱱ ᱡᱮ ᱦᱩᱞᱤ ᱠᱚᱫᱚ ᱟᱵᱚ ᱫᱚ ᱵᱟᱵᱚᱱ ᱵᱮᱵᱟᱨ ᱢᱟ ᱦᱮᱸ ᱟᱨ ᱟᱵᱚᱣᱟᱜ ᱫᱚ ᱟᱥᱚᱞ ᱫᱚ ᱜᱩᱩᱽᱜᱞᱤ ᱫᱚ ᱦᱩᱭᱩᱜ ᱠᱟᱱ ᱛᱟᱵᱚᱱᱟ ᱱᱚᱜᱼᱚᱭ ᱡᱮ ᱫᱟᱜ ᱫᱩᱞ ᱦᱮᱸ ᱦᱚᱜᱼᱚᱱᱟ ᱡᱮᱢᱚᱱ ᱟᱵᱚ ᱫᱚ ᱜᱟᱱᱚᱜ ᱜᱟᱱᱚᱜ ᱠᱩᱫ ᱠᱚᱵᱚᱱ ᱫᱟᱜ ᱵᱚᱱ ᱫᱩᱞ ᱟᱠᱚ ᱠᱟᱱᱟ ᱦᱮᱸ ᱱᱚᱭᱟ ᱠᱚᱫᱚ ᱴᱷᱤᱠ ᱜᱮ ᱛᱟᱵᱚᱱᱟ ᱱᱤᱛᱚᱜ ᱱᱚᱜᱼᱚᱭ ᱡᱮ ᱟᱵᱚ ᱨᱮᱱ ᱡᱟᱦᱟᱸᱱᱟᱜ ᱠᱚ ᱦᱟᱨᱟᱜ ᱠᱟᱱ ᱛᱟᱵᱚᱱᱟ ᱦᱟᱸᱜ ᱩᱱᱠᱩ ᱢᱟᱹᱭ ᱵᱟᱹᱵᱩ ᱛᱟᱠᱚ ᱦᱚᱸᱜ ᱚᱱᱟ ᱠᱚ ᱱᱚᱣᱟ ᱟᱵᱚ ᱵᱚᱱ ᱞᱟᱹᱭᱟ ᱠᱚᱢᱟ ᱡᱮ ᱱᱚᱣᱟ ᱠᱚᱫᱚ ᱦᱳᱞᱤ ᱠᱚᱫᱚ ᱟᱵᱚ ᱥᱟᱱᱛᱟᱲ ᱠᱚᱣᱟᱜ ᱫᱚ ᱵᱟᱝ ᱠᱟᱱᱟ, ᱱᱚᱣᱟ ᱫᱚ ᱫᱤᱠᱩ ᱫᱤᱠᱩᱣᱟᱜ ᱠᱟᱱᱟ᱾ ᱦᱮᱸ ᱱᱚᱜ ᱚᱱᱟ ᱠᱚ ᱟᱵᱚ ᱩᱱᱠᱩ ᱪᱮᱛᱟᱣᱱᱟ ᱵᱚᱱ ᱮᱢᱟᱜ ᱠᱚᱣᱟ, ᱛᱟᱨ ᱯᱚᱨ ᱦᱩᱭᱩᱜ ᱠᱟᱱᱟ ᱟᱵᱚ ᱨᱮᱱ ᱡᱟᱦᱟᱸᱱᱟᱜ ᱟᱵᱚ ᱢᱟᱹᱡᱷᱤ ᱵᱟᱵᱟ, ᱜᱚᱴ ᱢᱟᱹᱡᱷᱤ ᱛᱟᱨᱯᱚᱨᱮ ᱯᱟᱨᱟᱱᱤᱠ, ᱩᱱᱠᱩ ᱠᱚ ᱵᱚᱱ ᱠᱚᱣᱟ, ᱟᱠᱚ ᱦᱚᱸ ᱢᱤᱫ ᱴᱷᱮᱱ ᱡᱟᱣᱨᱟ ᱠᱟᱛᱮᱫ ᱢᱤᱫᱴᱮᱝ ᱡᱟᱣᱨᱟ ᱠᱟᱛᱮ ᱠᱚ ᱜᱟᱞᱢᱟᱨᱟᱜ ᱢᱟ ᱡᱮᱢᱚᱱ ᱱᱚᱜᱼᱚᱱᱟ ᱠᱚᱫᱚ ᱟᱵᱚᱣᱟᱜ ᱥᱚᱢᱟᱡᱽ ᱨᱮ ᱥᱮ ᱟᱵᱚᱣᱟᱜ ᱱᱚᱣᱟ ᱠᱚᱫᱚ ᱵᱟᱹᱱᱩᱜ ᱠᱟᱜ ᱛᱟᱵᱚᱱᱟ, ᱦᱮᱸ ᱟᱫᱚ ᱦᱚᱸᱜ ᱱᱚᱣᱟ ᱠᱚ ᱟᱵᱚ ᱠᱚᱵᱚᱱ ᱞᱟᱹᱭᱟ ᱟᱠᱚ ᱠᱷᱟᱱ ᱟᱹᱰᱤ ᱱᱟᱯᱟᱭ ᱠᱚᱜᱼᱟ ᱦᱩᱛᱠᱟᱹᱢ ᱤᱧᱟᱜ ᱱᱚᱣᱟ ᱢᱮᱱ ᱛᱮᱫᱚ ᱦᱟᱸᱜ᱾
ᱟᱹᱰᱤ ᱟᱹᱰᱤ ᱡᱚᱛᱷᱟᱛ ᱠᱟᱛᱷᱟ ᱵᱤᱱ ᱢᱮᱱᱟ ᱠᱟᱫᱟ, ᱠᱟᱛᱷᱟ ᱫᱚ ᱦᱩᱭᱩᱜ ᱠᱟᱱᱟ ᱛᱮᱦᱮᱧ ᱱᱚᱰᱮ ᱢᱮᱫᱴᱮᱱ ᱟᱛᱩ ᱫᱤᱥᱚᱢ ᱨᱮ ᱢᱮᱫᱴᱮᱱ ᱡᱟᱦᱟᱸ ᱨᱮᱜᱮ ᱛᱮᱦᱤᱧ ᱟᱛᱩ ᱫᱤᱥᱚᱢ ᱨᱮ ᱦᱩᱭᱩᱜ ᱟᱨ ᱛᱮᱦᱤᱧ ᱴᱟᱣᱩᱱ ᱵᱟᱡᱟᱨ ᱨᱮ ᱦᱩᱭᱩᱜ, ᱢᱮᱫᱴᱮᱱ ᱡᱚᱠᱷᱚᱱ ᱥᱟᱱᱛᱟᱲ ᱠᱚ ᱛᱟᱦᱮᱸᱱ ᱠᱟᱱᱟ ᱡᱟᱦᱟᱸ ᱨᱮ ᱟᱛᱩ ᱛᱟᱦᱮᱸᱱ ᱠᱟᱱᱟ, ᱚᱸᱰᱮ ᱫᱚ ᱱᱤᱥᱪᱳᱭ ᱚᱸᱰᱮ ᱨᱮᱱ ᱢᱟᱹᱡᱷᱤ ᱢᱟᱯᱟᱡᱷᱤ ᱟᱛᱮᱫ ᱢᱤᱫᱴᱮᱱ ᱟᱠᱚᱣᱟᱜ ᱟᱛᱩ ᱫᱚ ᱛᱚᱞ ᱢᱮᱱᱟᱜ ᱟᱠᱟᱫᱟ᱾ ᱛᱚ ᱟᱹᱞᱤᱧᱟᱜ ᱢᱮᱱ ᱫᱚ ᱦᱚᱸᱜ-ᱚᱭ ᱡᱟᱦᱟᱸ ᱟᱛᱳ ᱨᱮᱱ ᱢᱟᱺᱡᱷᱤ ᱵᱟᱵᱟ, ᱱᱤᱛ ᱡᱮᱦᱮᱛᱩ ᱠᱷᱟᱢ ᱠᱷᱩᱱᱴᱤ ᱠᱟᱱᱟᱭ ᱮᱵᱚᱝ ᱡᱟᱦᱟᱸ ᱛᱤᱱᱟᱹᱜ ᱢᱮᱱᱟᱜ ᱠᱚᱣᱟ ᱢᱟᱺᱡᱷᱤ, ᱜᱚᱰᱮᱛ, ᱡᱚᱜᱽ ᱢᱟᱺᱡᱷᱤ, ᱯᱟᱨᱟᱱᱤᱠ, ᱮᱵᱚᱝ ᱥᱟᱱᱟᱢ ᱦᱚᱲᱟᱜ ᱜᱮ ᱫᱟᱭᱤᱠᱛᱚ ᱠᱟᱱᱟ᱾ ᱟᱹᱞᱤᱧ ᱞᱤᱧ ᱢᱮᱱᱟ ᱟᱛᱩ ᱨᱮᱱ ᱡᱟᱦᱟᱸ ᱛᱤᱱᱟᱹᱜ ᱜᱩᱨᱤᱵ ᱜᱩᱨᱤᱵ ᱠᱚ ᱢᱮᱱᱟᱜ ᱠᱚᱣᱟ ᱱᱩᱠᱩ ᱞᱟᱹᱭ ᱵᱩᱡᱷᱟᱹᱣ ᱨᱮᱱᱟᱜ, ᱮᱵᱚᱝ ᱦᱩᱞᱤ ᱫᱚ ᱟᱵᱚᱣᱟᱜ ᱫᱚ ᱵᱟᱝ ᱠᱟᱱᱟ ᱥᱮ ᱦᱩᱞᱤ ᱫᱚ ᱟᱵᱚᱣᱟᱜ ᱫᱚ ᱠᱷᱮᱞᱳᱰ ᱵᱟᱝ ᱜᱟᱱᱚᱜᱼᱟ, ᱱᱚᱣᱟ ᱫᱚ ᱠᱤᱱᱛᱩ ᱱᱩᱝᱠᱩ ᱢᱟᱡᱷᱤ ᱵᱟᱵᱟ ᱢᱟᱡᱷᱤ ᱵᱟᱵᱟ ᱠᱚᱜᱮ ᱱᱚᱣᱟ ᱫᱚ ᱠᱤᱱᱛᱩ ᱠᱟᱛᱷᱟ ᱨᱟᱠᱟᱵ ᱫᱚᱨᱠᱟᱨ ᱠᱟᱱᱟ᱾ ᱟᱞᱤᱧ ᱞᱤᱧ ᱢᱮᱱᱟ ᱱᱩᱠᱩ ᱡᱤ ᱢᱮᱫᱴᱟᱝ ᱠᱟᱛᱷᱟ ᱨᱮ ᱢᱮᱱᱟᱜᱼᱟ ᱧᱮᱞ ᱵᱤᱱ, ᱟᱜᱷᱩᱣᱟᱹᱱ ᱡᱟᱦᱟᱸ ᱥᱮᱜ ᱪᱟᱞᱟᱜ ᱟᱭ ᱚᱱᱛᱮ ᱜᱮ ᱠᱤᱱᱛᱩ ᱡᱚᱛᱚ ᱦᱚᱲ ᱠᱚ ᱵᱟᱜᱟᱜᱼᱟ᱾ ᱛᱟᱦᱚᱞᱮ ᱟᱜᱷᱩᱣᱟᱹᱱ ᱪᱮᱫ ᱚᱠᱟ ᱞᱮᱠᱟᱭ ᱞᱟᱹᱭᱟ ᱫᱤᱥᱩᱣᱟᱹ ᱫᱚ ᱚᱱᱠᱟ ᱜᱮᱠᱚ ᱟᱸᱡᱚᱢᱟ, ᱢᱟ ᱞᱟᱹᱭ ᱵᱤᱱ ᱴᱷᱤᱠ ᱛᱚ?
ᱮᱠᱫᱚᱢ ᱮᱠᱫᱚᱢ ᱱᱟᱯᱟᱭ ᱠᱟᱛᱷᱟ᱾
ᱛᱮᱦᱮᱧ ᱡᱩᱫᱤ ᱧᱮᱞ ᱵᱤᱱ ᱛᱮᱦᱮᱧ ᱡᱩᱫᱤ ᱱᱩᱝᱠᱩ ᱜᱮ ᱴᱷᱤᱠ ᱢᱚᱛᱚ ᱵᱟᱝ ᱠᱚ ᱢᱮ ᱥᱮ ᱵᱟᱝ ᱠᱚ ᱵᱟᱝ ᱠᱚ ᱞᱟᱹᱭᱟ, ᱛᱟᱦᱟᱞᱮ ᱢᱮᱫᱴᱮᱱ ᱡᱟᱦᱟᱸᱭ ᱫᱤᱥᱩᱣᱟᱹ ᱡᱟᱦᱟᱸᱭ ᱜᱩᱱᱤ ᱜᱩᱨᱤᱵᱽ ᱩᱱᱤ ᱫᱚ ᱪᱤᱠᱟᱹᱛᱮᱭ ᱟᱸᱡᱚᱢᱟᱭ, ᱢᱟ ᱞᱟᱹᱭ ᱵᱤᱱ?
ᱮᱠᱫᱚᱢ ᱮᱠᱫᱚᱢ ᱮᱠᱫᱚᱢ, ᱟᱰᱤ ᱱᱟᱯᱟᱭ ᱠᱟᱛᱷᱟ᱾
ᱮᱵᱚᱝ ᱱᱮᱛᱟᱨ ᱨᱮᱱ ᱡᱩᱣᱟᱹᱱ ᱟᱵᱚ ᱡᱟᱦᱟᱸᱭ ᱮᱸ, ᱡᱩᱣᱟᱹᱱ ᱠᱟᱱᱟ ᱵᱚᱱ ᱢᱮᱱᱟᱜ ᱵᱚᱱᱟ᱾ ᱛᱮᱦᱤᱧ ᱟᱹᱰᱤ ᱴᱟᱜ ᱵᱚᱱ ᱯᱟᱲᱦᱟᱜ ᱠᱟᱱᱟ ᱚᱠᱟ ᱫᱚ ᱠᱚᱞᱮᱡᱽ, ᱤᱭᱩᱱᱤᱵᱷᱟᱨᱥᱤᱴᱤ ᱵᱚᱲᱚ ᱵᱚᱲᱚ ᱞᱟᱯᱷᱟᱝ ᱥᱮᱪᱮᱫ ᱨᱮᱵᱚᱱ ᱦᱟᱢᱮᱴ ᱟᱠᱟᱫᱟ, ᱯᱟᱲᱦᱟᱜ ᱠᱟᱱᱟ ᱵᱚᱱ ᱟᱹᱵᱤᱱ ᱜᱮ ᱠᱟᱹᱡ ᱧᱮᱞ ᱵᱤᱱ ᱡᱟᱦᱟᱸᱭ ᱠᱚᱵᱚᱱ ᱠᱟᱱᱟ, ᱧᱮᱞ ᱵᱤᱱ ᱟᱹᱰᱤ ᱴᱟᱜ ᱜᱮ ᱱᱚᱝᱠᱟ ᱢᱟᱹᱭ ᱵᱟᱹᱵᱩ ᱠᱚ ᱢᱮᱱᱟᱜ ᱠᱚᱣᱟ ᱥᱮ ᱟᱵᱚ ᱞᱮᱠᱟ ᱡᱩᱣᱟᱹᱱ ᱢᱮᱱᱟᱜ ᱠᱚᱣᱟ, ᱡᱟᱦᱟᱸᱭ ᱫᱚ ᱟᱵᱚ ᱠᱤᱱᱛᱩ ᱮᱴᱟᱜ ᱥᱟᱶᱛᱟ ᱥᱟᱝ ᱟᱵᱚ ᱱᱤᱛᱚᱜ ᱡᱚᱲᱟᱣ ᱠᱟᱛᱮᱫ ᱟᱵᱚᱣᱟᱜ ᱡᱟᱦᱟᱸ ᱨᱟᱭᱨᱤᱛ ᱨᱮᱱᱟᱜ ᱟᱹᱨᱤ ᱪᱟᱹᱞᱤ ᱨᱮᱱᱟᱜ ᱢᱮᱱᱟᱜ ᱟᱠᱟᱫᱟ, ᱱᱚᱣᱟ ᱫᱚᱵᱚᱱ ᱦᱤᱲᱤᱧ ᱧᱚᱜ ᱮᱫᱟ᱾
ᱦᱳᱭ ᱦᱳᱭ ᱦᱳᱭ ᱦᱳᱭ᱾
ᱟᱹᱵᱤᱱ ᱪᱮᱫ ᱠᱟ ᱵᱤᱱ ᱢᱚᱱᱮᱭᱟ ᱜᱚᱝᱠᱮ?
ᱟᱫᱚ ᱱᱚᱜᱼᱚᱱᱟ ᱠᱚ ᱟᱵᱚ ᱥᱚᱢᱟᱡᱽ ᱨᱮ ᱱᱚᱣᱟ ᱫᱚ ᱦᱩᱭᱩᱜ ᱠᱟᱱ ᱜᱮᱭᱟ, ᱟᱫᱚ ᱟᱵᱚ ᱨᱮᱱ ᱢᱟᱹᱭ ᱵᱟᱹᱵᱩ ᱛᱟᱠᱚ ᱱᱚᱣᱟ ᱠᱚᱫᱚ ᱞᱟᱹᱭ ᱫᱚᱨᱠᱟᱨᱚᱜ ᱠᱟᱱ ᱛᱟᱵᱚᱱᱟ, ᱡᱮ ᱱᱚᱣᱟ ᱠᱚᱫᱚ ᱮᱴᱟᱜ ᱥᱚᱢᱟᱡᱽ ᱨᱮᱱᱟᱜ ᱟᱹᱨᱤ ᱪᱟᱹᱞᱤ ᱠᱟᱱᱟ ᱦᱮᱸ ᱦᱚᱱᱟ ᱠᱚᱫᱚ ᱟᱞᱚᱵᱚᱱ ᱢᱟᱱᱟᱣ ᱢᱟ ᱟᱵᱚᱣᱟᱜ ᱥᱚᱢᱟᱡᱽ ᱡᱟᱦᱟᱸ ᱛᱤᱱᱟᱹᱜ ᱢᱮᱱᱟᱜ ᱛᱟᱵᱚᱱᱟ᱾ ᱚᱱᱟ ᱟᱵᱚ ᱵᱚᱱ ᱢᱟᱱᱟᱣ ᱵᱟᱛᱟᱣ ᱢᱟ ᱟᱵᱚᱣᱟᱜ ᱜᱚᱨᱚᱵᱽ ᱢᱮᱱᱟᱜ ᱛᱟᱵᱚᱱᱟ᱾ ᱟᱵᱚ ᱢᱤᱫᱴᱮᱱ ᱥᱟᱱᱛᱟᱲ ᱠᱟᱱᱟ ᱵᱚᱱ ᱟᱵᱚ ᱥᱟᱶᱛᱟ ᱥᱚᱢᱟᱡᱽ ᱨᱮᱱᱟᱜ ᱡᱟᱦᱟᱸ ᱛᱤᱱᱟᱹᱜ ᱢᱮᱱᱟᱜ ᱛᱟᱵᱚᱱᱟ ᱚᱱᱟ ᱦᱚᱛᱮᱫ ᱟᱵᱚ ᱵᱚᱱ ᱯᱩᱨᱟᱹᱣ ᱠᱚᱜ ᱢᱟ ᱡᱮᱢᱚᱱ ᱦᱚᱲᱟᱜ ᱧᱮᱞᱛᱮ ᱟᱞᱚᱵᱚᱱ ᱠᱟᱥᱛᱟᱜ ᱟᱢ ᱡᱮᱢᱚᱱ ᱫᱚ ᱚᱱᱟ ᱦᱚᱨᱚᱜ ᱮᱫᱟᱭ ᱤᱧ ᱫᱚ ᱪᱮᱫᱟᱜ ᱚᱱᱟ ᱵᱟᱹᱱᱩᱜ ᱠᱟᱜ ᱛᱤᱧᱟᱹ ᱚᱱᱟ ᱡᱤᱱᱤᱥ ᱜᱮᱵᱚᱱ ᱛᱟᱦᱮᱱ ᱛᱟᱵᱚᱱᱟ ᱥᱮ ᱛᱟᱦᱮᱞᱮ ᱠᱷᱟᱱ ᱟᱵᱚ ᱥᱟᱱᱛᱟᱲ ᱥᱚᱢᱟᱡᱽ ᱡᱟᱦᱟᱸ ᱟᱵᱚᱣᱟᱜ ᱟᱹᱨᱤᱪᱟᱹᱞᱤ ᱢᱮᱱᱟᱜᱼᱟ ᱟᱫᱚ ᱚᱱᱟ ᱠᱚᱫᱚ ᱟᱫᱚ ᱟᱵᱚ ᱛᱟᱞᱟ ᱨᱮᱫᱚ ᱵᱟᱝ ᱧᱮᱞᱚᱜᱚᱜᱼᱟ ᱵᱟᱹᱭ ᱵᱟᱹᱭ ᱛᱮ ᱦᱟᱯ ᱯᱤᱛ ᱞᱮᱠᱟ ᱧᱮᱞᱚᱜᱼᱟ᱾
ᱴᱷᱤᱠ ᱟᱹᱵᱤᱱ ᱟᱸ ᱜᱚᱝᱠᱮ ᱟᱹᱞᱤᱧ ᱞᱤᱧ ᱢᱮᱱᱟ ᱟᱞᱤᱧ ᱦᱚᱭᱛᱚ ᱟᱞᱤᱧ ᱦᱚᱭᱛᱚ ᱠᱳᱞᱠᱟᱛᱟ ᱨᱮᱞᱤᱧ ᱛᱟᱦᱮᱱᱟ ᱮᱵᱚᱝ ᱚᱱᱟ ᱠᱳᱞᱠᱟᱛᱟ ᱨᱮ ᱟᱞᱮ ᱠᱳᱞᱠᱟᱛᱟ ᱨᱮ ᱡᱟᱦᱟᱸ ᱞᱮ ᱛᱟᱦᱮᱱ ᱫᱚ ᱦᱚᱭᱛᱚ ᱛᱚ ᱱᱚᱸᱰᱮ ᱧᱮᱞᱚᱜ ᱱᱚᱸᱰᱮ ᱧᱮᱞᱚᱜᱼᱟ ᱱᱚᱣᱟ ᱠᱳᱞᱟᱛᱟ ᱨᱮ ᱴᱟᱣᱩᱱ ᱨᱮ ᱡᱟᱦᱟᱸᱭ ᱥᱟᱱᱛᱟᱲ ᱠᱚ ᱢᱮᱱᱟᱜ ᱠᱚᱣᱟ ᱥᱮ ᱟᱞᱤᱧ ᱫᱚ ᱟᱞᱤᱧ ᱦᱚᱸ ᱢᱮᱱᱟᱜ ᱧᱟᱸ ᱮᱵᱚᱝ ᱱᱚᱸᱰᱮ ᱟᱭᱢᱟ ᱜᱟᱱ ᱥᱟᱱᱛᱟᱲ ᱢᱮᱱᱟᱜ ᱠᱚᱣᱟ ᱮᱵᱚᱝ ᱥᱟᱶ ᱛᱮ ᱥᱟᱹᱨᱤ ᱜᱮ ᱨᱚᱲ ᱫᱚᱠᱚ ᱨᱚᱲ ᱵᱟᱲᱟᱭᱟ ᱴᱷᱤᱠ ᱜᱮᱭᱟ ᱢᱮᱱᱠᱷᱟᱱ ᱟᱞᱤᱧ ᱞᱤᱧ ᱢᱚᱱᱮᱭᱟ ᱥᱟᱱᱟᱢ ᱥᱟᱛᱟᱲ ᱠᱚᱜᱮ ᱡᱟᱦᱟᱸᱭ ᱪᱷᱟᱹᱠᱨᱤ ᱵᱟᱹᱠᱨᱤᱭ ᱫᱟᱠᱚ ᱮᱵᱚᱝ ᱟᱠᱚ ᱨᱮᱱ ᱡᱟᱦᱟᱸᱭ ᱢᱟᱹᱭ ᱵᱟᱹᱵᱩ ᱠᱚ ᱢᱮᱱᱟᱜ ᱠᱚᱣᱟ ᱥᱮ ᱥᱟᱱᱟᱢ ᱢᱟᱹᱭ ᱵᱟᱹᱵᱩ ᱠᱚ ᱢᱮᱱᱟᱜ ᱠᱚᱛᱟ ᱵᱚᱱᱟ ᱮᱵᱚᱝ ᱡᱷᱚᱛᱚ ᱦᱚᱲ ᱜᱮ ᱟᱵᱚᱣᱟᱜ ᱡᱟᱱᱟᱢ ᱯᱟᱹᱨᱥᱤ ᱚᱞ ᱪᱤᱠᱤ ᱫᱚ ᱥᱮᱬᱟ ᱦᱚᱪᱚ ᱞᱟᱹᱠᱛᱤ ᱠᱟᱱᱟ ᱟᱹᱞᱤᱧ ᱞᱤᱧ ᱢᱚᱱᱮᱭᱟ ᱡᱚᱛᱚ ᱫᱩᱨ ᱟᱵᱤᱱ ᱪᱮᱫ ᱵᱤᱱ ᱢᱚᱱᱮᱭᱟ ᱜᱚᱝᱠᱮ?
ᱮᱠᱫᱚᱢ ᱱᱚᱱᱟ ᱟᱭᱳ ᱟᱲᱟᱝ ᱛᱮ ᱪᱤᱠᱤ ᱥᱮ ᱟᱫᱚ ᱡᱟᱦᱟᱸᱱᱟᱜ ᱟᱵᱚ ᱢᱟᱱᱚᱛᱟᱱ ᱯᱚᱱᱰᱤᱛ ᱨᱟᱹᱜᱷᱩᱱᱟᱛᱷ ᱢᱩᱨᱢᱩ ᱚᱞᱪᱤᱠᱤ ᱩᱰᱩᱜ ᱠᱟᱫᱟᱭ ᱦᱮᱸ ᱡᱟᱦᱟᱸ ᱫᱚ ᱱᱟᱸᱜ-ᱟᱸ ᱚᱱᱟ ᱚᱞᱪᱤᱠᱤ ᱟᱲᱟᱝ ᱛᱮ ᱯᱟᱲᱦᱟᱜ ᱫᱚ ᱟᱹᱰᱤ ᱜᱚᱨᱚᱵᱽ ᱟᱱᱟᱜ ᱠᱟᱛᱷᱟ ᱠᱟᱱᱟ᱾ ᱦᱮᱸ ᱟᱫᱚ ᱟᱵᱚ ᱨᱮᱱ ᱠᱤᱪᱷᱩ ᱜᱟᱱ ᱢᱮᱱᱟᱜ ᱠᱚᱛ ᱛᱟᱵᱩᱱᱟ ᱚᱱᱟ ᱵᱚᱱ ᱞᱟᱹᱭ ᱟᱠᱚ ᱢᱟ ᱡᱮ ᱱᱚᱣᱟ ᱚᱞᱪᱤᱠᱤ ᱛᱮ ᱯᱟᱲᱦᱟᱣ ᱞᱮᱱᱠᱷᱟᱱ ᱡᱮ ᱟᱵᱚᱣᱟᱜ ᱟᱲᱟᱝ ᱟᱭᱳ ᱟᱲᱟᱝ ᱠᱟᱱᱟ ᱱᱚᱣᱟ ᱛᱮ ᱯᱟᱲᱦᱟᱣ ᱞᱮᱱᱠᱷᱟᱱ ᱟᱵᱚ ᱟᱵᱚ ᱛᱮ ᱜᱚᱨᱚᱵᱽ ᱢᱤᱫᱴᱮᱱ ᱟᱴᱠᱟᱨ ᱵᱚᱱ ᱵᱩᱡᱷᱟᱹᱣᱟ ᱦᱮᱸ᱾
ᱮᱠᱫᱚᱢ ᱮᱠᱫᱚᱢ ᱮᱸᱻ ᱧᱮᱞ ᱵᱤᱱ ᱜᱚᱝᱠᱮ᱾ ᱮᱠᱫᱚᱢ ᱥᱟᱹᱨᱤ ᱠᱟᱛᱷᱟ ᱠᱟᱱᱟ, ᱡᱟᱱᱟᱢ ᱟᱭᱳ ᱯᱚᱱᱰᱤᱛ ᱨᱟᱹᱜᱷᱩᱱᱟᱛᱷ ᱢᱩᱨᱢᱩ ᱢᱤᱫᱴᱮᱱ ᱠᱟᱛᱷᱟ ᱢᱮᱱᱟᱜᱼᱟ᱾ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ᱾ ᱠᱟᱛᱷᱟ ᱫᱚ ᱥᱟᱹᱨᱤ ᱠᱟᱱ ᱜᱮᱭᱟ ᱛᱮᱦᱤᱧ ᱡᱟᱱᱟᱢ ᱯᱟᱹᱨᱥᱤ ᱡᱩᱫᱤ ᱟᱵ ᱵᱟᱵᱚᱱ ᱥᱮᱬᱟᱭᱟ ᱥᱮ ᱵᱟᱵᱚᱱ ᱵᱟᱵᱚᱱ ᱟᱸ ᱥᱮᱬᱟ ᱞᱟᱹᱜᱤᱫ ᱵᱟᱵᱚᱱ ᱪᱟᱹᱭᱟ ᱛᱟᱦᱞᱮ ᱚᱠᱚᱭᱮ ᱥᱮᱬᱟᱭᱟ᱾ ᱛᱮᱦᱮᱧ ᱟᱵᱚᱜᱮᱛᱚ ᱱᱚᱣᱟ ᱥᱟᱶᱛᱟ ᱫᱚ ᱢᱟᱝ ᱢᱟᱲᱟᱝ ᱦᱩᱭᱩᱜ ᱛᱟᱵᱚᱱᱟ᱾ ᱟᱵᱤᱱ ᱪᱮᱫ